ᱦᱮᱞᱚ
ᱦᱮᱞᱚ
ᱟ... ᱨᱚᱲ ᱠᱚ ᱟᱸᱡᱚᱢᱚᱜ ᱠᱟᱱᱟ ᱥᱮ ᱵᱟᱝ
ᱦᱮᱸ ᱨᱚᱲ ᱟᱸᱡᱚᱢᱚᱜ ᱠᱟᱱᱟ
ᱪᱮᱫ ᱠᱚ ᱫᱚᱢ ᱪᱤᱠᱟᱹᱭ ᱮᱫᱟ
ᱱᱚᱜ-ᱚᱭ ᱫᱟᱠᱟ ᱠᱚ ᱡᱚᱢ ᱵᱟᱲᱟ ᱠᱟᱛᱮ ᱠᱟᱹᱴᱤᱡ ᱪᱷᱟᱸᱛ ᱥᱮᱫ ᱠᱟᱹᱴᱤᱡ ᱟᱸ... ᱦᱳᱭ ᱦᱳᱭᱳᱝ ᱵᱟᱲᱟ ᱦᱩᱭᱩᱜ ᱠᱟᱱᱟ
ᱚᱸᱻ ᱛᱟᱦᱚᱞᱮ ᱫᱟᱜ ᱠᱚᱫᱚ ᱪᱮᱫᱠᱟᱭ ᱫᱟᱜ ᱠᱮᱫᱟ
ᱫᱟᱜ ᱫᱚ ᱛᱮᱦᱮᱧ ᱫᱚ ᱵᱟᱭ ᱫᱟᱜ ᱟᱠᱟᱫᱟᱭ ᱠᱷᱟᱹᱞᱤ ᱨᱤᱢᱤᱞ ᱵᱟᱲᱟ ᱠᱮᱫᱟᱭ ᱟᱨ ᱦᱟᱞᱠᱟ ᱦᱟᱞᱠᱟ ᱟᱨᱠᱤ ᱡᱳᱨᱳ ᱵᱟᱲᱟᱭᱮᱱ ᱜᱮᱭᱟ, ᱟᱯᱮ ᱥᱮᱫ ᱫᱟᱜ ᱠᱮᱫᱟᱭ ᱥᱮ ᱵᱟᱝ
ᱟᱞᱮ ᱥᱮᱫ ᱫᱚ ᱦᱟᱸᱜ-ᱟᱭ ᱫᱟᱜ ᱠᱮᱫᱟ ᱥᱮᱛᱟᱜ ᱠᱷᱚᱱ ᱱᱚᱜ-ᱚᱭ ᱛᱚ ᱟᱹᱭᱩᱵ ᱫᱷᱟᱹᱨᱤᱡ ᱜᱮ ᱫᱟᱜ ᱠᱮᱫᱟ ᱫᱟᱜ ᱮᱫ ᱜᱮᱭᱟ ᱠᱳᱢ-ᱠᱳᱢ ᱫᱚ ᱛᱟᱦᱚᱞᱮ ᱨᱚᱦᱚᱭ ᱠᱚ ᱫᱚ ᱛᱤᱱ ᱥᱟᱺᱜᱤᱧ ᱦᱩᱭ ᱮᱱᱟ
ᱨᱚᱦᱚᱭ ᱫᱚ ᱦᱟᱯᱮ ᱫᱟᱜ ᱜᱮ ᱵᱟᱭ ᱫᱟᱜ ᱮᱫᱟᱭ ᱛᱚ ᱚᱱᱟ ᱠᱷᱟᱹᱛᱤᱨ ᱨᱚᱦᱚᱭ ᱫᱚ ᱠᱟᱹᱴᱤᱡ ᱛᱟᱭᱚᱢ ᱦᱩᱭ ᱟᱠᱟᱱᱟ ᱟᱨ ᱛᱚᱞᱟ ᱠᱳ ᱟᱹᱣᱨᱤ ᱦᱟᱨᱟᱜ-ᱟ ᱦᱟᱨᱟ ᱞᱮᱱ ᱠᱷᱟᱱ ᱜᱮ ᱟᱫᱚ ᱨᱚᱦᱚᱭ ᱦᱩᱭᱩᱜ-ᱟ
ᱚᱸ ᱛᱟᱦᱚᱞᱮ ᱪᱮᱫ, ᱟᱸ... ᱪᱮᱫ ᱦᱩᱲᱩ ᱠᱚ ᱯᱮ ᱨᱚᱦᱚᱭ ᱜᱮᱭᱟ ᱟᱯᱮ ᱥᱮᱫ ᱫᱚ
ᱟᱞᱮ ᱥᱮᱫ ᱨᱚᱦᱚᱭ ᱜᱮᱭᱟ ᱞᱮ ᱥᱳᱱᱳ ᱵᱤᱵᱤᱜᱟᱨᱚ ᱛᱟᱨᱯᱚᱨᱮ ᱟᱨᱦᱚᱸ ᱚᱱᱠᱟᱱᱟᱜ ᱟᱹᱰᱤ ᱠᱤᱪᱷᱩ ᱢᱮᱱᱟᱜ-ᱟ ᱪᱮᱫ ᱠᱚ ᱧᱩᱛᱩᱢ ᱠᱚ ᱞᱟᱹᱭᱟ ᱵᱟᱹᱧ ᱵᱟᱲᱟᱭᱟ, ᱟᱨ ᱟᱯᱮ ᱥᱮᱫ ᱫᱚ ᱪᱮᱫ ᱠᱚᱠᱚ ᱨᱚᱦᱚᱭ ᱜᱮᱭᱟ
ᱟᱞᱮᱥᱮᱫ ᱦᱚᱸ ᱚᱱᱠᱟᱜᱮ ᱚᱱᱟ ᱠᱚᱜᱮ ᱠᱚ ᱨᱚᱦᱚᱭ ᱜᱮᱭᱟ ᱡᱟᱦᱟᱸ ᱠᱚᱢ ᱞᱟᱹᱭ ᱠᱮᱫᱟ ᱟᱨ ᱚᱱᱟ ᱠᱚᱜᱮ ᱨᱚᱦᱚᱭ ᱜᱮᱭᱟᱞᱮ ᱟᱫᱚ ᱩᱱᱟᱹᱜ ᱡᱟᱹᱥᱛᱤ ᱫᱚ ᱦᱩᱲᱩ ᱨᱮᱭᱟᱜ ᱧᱩᱛᱩᱢ ᱫᱚ ᱵᱟᱝ ᱵᱟᱰᱟᱭ ᱜᱮᱭᱟ ᱛᱟᱦᱚᱞᱮ ᱫᱟᱜ ᱠᱚᱫᱚ ᱵᱟᱝ ᱦᱩᱭᱩᱜ ᱠᱟᱱᱟ ᱟᱯᱮᱥᱮᱫ ᱫᱚ ᱵᱟᱝ
ᱵᱟᱝ ᱜᱮ ᱵᱟᱝ ᱦᱩᱭᱩᱜ ᱠᱟᱱᱟ ᱱᱚᱜ-ᱚᱭ ᱴᱩᱠ ᱴᱟᱠ ᱡᱚᱨᱳ ᱵᱟᱲᱟᱭ ᱮᱫᱟᱭ ᱟᱫᱚ ᱵᱟᱭ ᱡᱚᱨᱳ ᱟᱠᱟᱫᱟᱭ ᱛᱚ ᱡᱚᱨᱳ ᱞᱮᱠᱷ.... ᱠᱷᱟᱱ ᱜᱮ ᱨᱚᱦᱚᱭ ᱵᱟᱲᱟ ᱦᱩᱭᱩᱜ-ᱟ᱾
ᱚᱸ ᱛᱟᱦᱚᱞᱮ ᱦᱟᱸᱜ ᱠᱷᱟᱱ ᱪᱮᱫ ᱠᱚᱛᱮ ᱯᱮ ᱥᱤ ᱜᱮᱭᱟ ᱟᱯᱮ ᱫᱚ? ᱠᱷᱮᱛ ᱠᱚᱫᱚ᱾
ᱟᱞᱮ ᱫᱚ ᱱᱚᱱᱛᱮ ᱫᱚ ᱱᱟᱦᱮᱞ ᱠᱚᱛᱮ ᱜᱮ ᱴᱟᱠᱴᱟᱨ ᱠᱚᱦᱚᱸᱼᱼ ᱛᱮᱦᱚᱸ ᱞᱮ ᱥᱤ ᱜᱮᱭᱟ ᱟᱨ ᱟᱯᱮ ᱥᱮᱫ ᱫᱚ ᱪᱮᱫ ᱠᱚᱛᱮ ᱠᱚ ᱥᱤ ᱜᱮᱭᱟ?
ᱟᱞᱮ ᱥᱮᱫ ᱫᱚ ᱦᱟᱸᱜᱠᱷᱟᱱ ᱱᱟᱦᱮᱞ ᱛᱮᱜᱮᱞᱮ ᱥᱤ ᱜᱮᱭᱟ ᱴᱟᱠᱴᱟᱨ ᱛᱮ ᱫᱚ ᱵᱟᱞᱮ ᱥᱤ ᱜᱮᱭᱟ ᱟᱞᱮ ᱥᱮᱫ ᱫᱚᱼᱼ ᱴᱟᱠᱴᱟᱨ ᱠᱚᱫᱚ ᱵᱟᱝ ᱪᱟᱞᱟᱜ ᱜᱮᱭᱟ ᱠᱷᱮᱛ ᱨᱮᱫᱚ ᱢᱟᱱᱮ ᱴᱷᱤᱠ ᱴᱟᱟᱠ᱾
ᱚᱻ ᱦᱮᱸ ᱛᱚ᱾
ᱠᱷᱮᱛ ᱠᱚ ᱚᱱᱠᱟ ᱡᱩᱛ ᱵᱟᱹᱱᱩᱜ-ᱟ ᱛᱚ ᱥᱚᱢᱟᱱ ᱫᱚ ᱟᱫᱚ ᱦᱟᱱᱛᱮ ᱩᱥᱩᱞ ᱚᱠᱟ ᱥᱮᱡ ᱞᱟᱛᱟᱨ ᱜᱮᱭᱟ᱾ ᱚᱱᱟᱛᱮ ᱟᱫᱚ ᱴᱟᱠᱴᱟᱨ ᱠᱚᱫᱚ ᱵᱟᱝ ᱪᱟᱞᱟᱜ ᱜᱮᱭᱟ ᱟᱞᱮ ᱥᱮᱫ ᱫᱚ᱾ ᱛᱟᱦᱚᱞᱮ ᱰᱟᱝᱨᱤ ᱠᱚ ᱢᱮᱱᱟᱜ ᱠᱚᱣᱟ ᱥᱮ ᱵᱟᱝ ᱟᱢᱨᱮᱱ ᱫᱚ?
ᱰᱟᱝᱨᱤ ᱫᱚ ᱢᱮᱱᱟᱜ ᱠᱤᱱᱟ ᱥᱤ ᱞᱟᱹᱜᱤᱫ ᱵᱟᱨᱭᱟ ᱜᱟᱱ ᱢᱮᱱᱟᱜ ᱠᱤᱱᱟ, ᱟᱨᱼᱼ ᱩᱱᱟᱹᱜ ᱫᱚ ᱫᱚᱦᱚ ᱵᱟᱝ ᱦᱩᱭ ᱠᱟᱱᱟ ᱩᱱᱠᱤᱱ ᱛᱮᱜᱮ ᱥᱤ ᱵᱟᱲᱟ ᱦᱩᱭᱩᱜ ᱜᱮᱭᱟ ᱛᱚ ᱩᱱᱠᱩ ᱵᱟᱨᱭᱟ ᱜᱮ ᱢᱮᱱᱟᱜ ᱠᱤᱱᱟ᱾
ᱚᱻ ᱛᱟᱦᱚᱞᱮ ᱟᱯᱮ ᱫᱚ ᱪᱮᱫ ᱫᱤᱥᱚᱢ ᱵᱤᱨ ᱫᱤᱥᱚᱢ, ᱵᱤᱞᱟᱹᱛ ᱫᱤᱥᱚᱢ ᱥᱮᱼᱼ ᱠᱟᱹᱡ ᱱᱟᱢᱟᱞ ᱫᱤᱥᱚᱢ᱾
ᱦᱮᱸ ᱟᱞᱮ ᱥᱮᱫ ᱫᱚ ᱢᱟᱱᱮ ᱵᱤᱨ ᱦᱚᱸ ᱵᱟᱝ ᱞᱟᱹᱭ ᱜᱟᱱᱚᱜ-ᱟ, ᱟᱨ ᱵᱤᱞᱟᱹᱛ ᱦᱚᱸ ᱟᱨᱠᱤᱼᱼ ᱠᱤ ᱞᱟᱹᱭ ᱵᱟᱝ ᱜᱟᱱᱚᱜᱼᱟ ᱢᱟᱱᱮ ᱠᱟᱪᱷᱟ ᱠᱟᱪᱷᱤ ᱟᱨᱠᱤ ᱥᱩᱨ ᱥᱩᱯᱩᱨ ᱜᱮ ᱟᱨᱠᱤ ᱵᱟᱱᱟᱨ ᱜᱮ ᱟᱨᱠᱤ ᱞᱟᱹᱭ ᱜᱟᱱᱚᱜ-ᱟ᱾
ᱦᱮᱸ ᱟᱨᱠᱤ ᱵᱟᱱᱟᱨ ᱜᱮ ᱢᱮᱱᱟᱜ ᱛᱟᱯᱮᱭᱟ ᱦᱮᱸ ᱥᱮ ᱵᱤᱨ ᱦᱚᱸ ᱩᱱᱟᱹᱜ ᱫᱚ ᱵᱟᱹᱱᱩᱜ-ᱟ, ᱟᱨ ᱱᱚᱱᱛᱮᱼᱼ ᱡᱟᱦᱟᱸ ᱫᱚ ᱵᱤᱞᱟᱹᱛ ᱫᱤᱥᱚᱢ ᱦᱚᱸ ᱞᱟᱹᱭ ᱵᱟᱝ ᱜᱟᱱᱚᱜ-ᱟ ᱦᱮᱸ ᱥᱮ?
ᱦᱳᱭ, ᱟᱯᱮ ᱥᱮᱫ ᱫᱚ ᱵᱤᱨ ᱫᱤᱥᱚᱢ ᱜᱮ ᱠᱟᱱᱟ ᱥᱮ ᱪᱮᱫ?
ᱦᱮᱸ ᱟᱞᱮ ᱥᱮᱫ ᱫᱚ ᱵᱤᱨ ᱫᱤᱥᱚᱢ ᱜᱮ᱾ ᱛᱟᱦᱚᱞᱮ ᱯᱩᱴᱠᱟᱹ ᱠᱚᱫᱚ ᱡᱚᱢ ᱵᱟᱲᱟ ᱦᱩᱭ ᱠᱟᱱᱟ ᱜᱮᱭᱟ ᱥᱮ ᱵᱟᱝ?
ᱟᱸ ᱡᱚᱢ ᱫᱚᱞᱮ ᱡᱚᱢ ᱵᱟᱲᱟ ᱠᱟᱫ ᱠᱚ ᱜᱮᱭᱟ᱾ ᱫᱚᱢᱮ ᱫᱚ ᱵᱟᱝ ᱟᱨᱠᱤ ᱵᱟᱠᱚ ᱧᱟᱢᱚᱜ ᱜᱮᱭᱟ ᱛᱚ ᱟᱞᱮ ᱥᱮᱫ ᱫᱚ ᱫᱚᱢᱮ ᱫᱚ᱾ ᱢᱟᱱᱮ ᱡᱚᱢ ᱫᱚ ᱡᱚᱢ ᱵᱟᱲᱟ ᱦᱩᱭ ᱠᱟᱱᱟ ᱠᱤᱨᱤᱧ ᱠᱟᱛᱮ ᱟᱨᱠᱤ, ᱟᱯᱮ ᱥᱮᱫ ᱫᱚᱠᱚ ᱧᱟᱢᱚᱜ ᱜᱮᱭᱟ?
ᱦᱮᱸ ᱟᱞᱮ ᱥᱮᱫ ᱫᱚ ᱯᱩᱴᱼᱼ ᱠᱟᱹ ᱫᱚᱢᱮ ᱠᱚ ᱧᱟᱢᱚᱜ ᱜᱮᱭᱟ ᱯᱩᱴᱠᱟᱹ ᱩᱫ ᱟᱨᱦᱚᱸ ᱮᱢᱟᱱ ᱮᱢᱟᱱ ᱛᱮᱱᱟᱜ ᱡᱟᱦᱟᱱᱟᱜ ᱜᱮ ᱠᱚᱼᱼ ᱚᱱᱟ ᱵᱤᱨ ᱠᱚᱨᱮ ᱧᱟᱢᱚᱜ ᱜᱮᱭᱟ ᱡᱚᱛᱚ ᱜᱮᱞᱮ ᱧᱟᱢ ᱜᱮᱭᱟ ᱟᱞᱮ ᱫᱚ᱾
ᱛᱟᱦᱚᱞᱮ ᱟᱯᱮ ᱥᱮᱫ ᱫᱚ ᱵᱷᱟᱜᱮ ᱜᱮ ᱵᱤ ᱫᱤᱥᱚᱝ ᱜᱮ ᱟᱨᱠᱤ ᱞᱟᱹᱭ ᱜᱟᱱᱚᱜ-ᱟ?
ᱦᱮᱸ ᱟᱨᱦᱚᱸ ᱟᱭᱢᱟ ᱡᱤᱱᱤᱥ ᱧᱟᱢᱚᱜ-ᱟ ᱚᱱᱟ ᱵᱤᱨ ᱠᱷᱚᱱ ᱫᱚ᱾ ᱡᱚ ᱵᱤᱞᱤ ᱠᱚᱦᱚᱸ ᱧᱟᱢᱚᱜ ᱜᱮᱭᱟ ᱥᱟᱦᱟᱱ ᱠᱚᱦᱚᱸ, ᱥᱟᱠᱟᱢ ᱠᱚᱦᱚᱸ, ᱫᱟᱹᱛᱟᱹᱱᱤ, ᱼᱼ ᱥᱟᱸᱣᱛᱮ ᱟᱨᱦᱚᱸ ᱟᱭᱢᱟ ᱜᱮ ᱨᱟᱱ ᱢᱩᱨᱜᱟᱹᱱ ᱠᱚ ᱦᱚᱸ ᱧᱟᱢᱚᱜ ᱜᱮᱭᱟᱼᱼ
ᱟᱞᱮ ᱥᱮᱫ ᱫᱚ ᱢᱟᱱᱮ ᱧᱟᱢ ᱫᱚ ᱩᱱᱟᱹᱜ ᱫᱚ ᱵᱟᱝ ᱧᱟᱢᱚᱜ-ᱟ ᱟᱯᱮ ᱥᱮᱫ ᱜᱮ ᱚᱱᱠᱟ ᱟᱨᱠᱤ ᱵᱤᱨ ᱫᱤᱥᱚᱢ ᱥᱮᱫ ᱜᱮᱼᱼ ᱪᱟᱞᱟᱜ ᱦᱩᱭᱩᱜ-ᱟ ᱯᱟᱸᱡᱟᱡ ᱢᱟᱱᱮᱼᱼ ᱢᱟᱱᱮ ᱚᱱᱠᱟ ᱨᱟᱱ ᱠᱚᱫᱚ ᱩᱱᱟᱹᱜ ᱫᱚ ᱵᱟᱝ ᱧᱟᱢᱚᱜ ᱜᱮᱭᱟ ᱟᱞᱮ ᱥᱮᱫ ᱫᱚ᱾ ᱫᱚᱢᱮ ᱫᱚ ᱟᱨᱠᱤ ᱢᱟᱱᱮ ᱵᱟᱱᱟᱨ ᱜᱮ ᱟᱨᱠᱤ ᱥᱚᱢᱟᱱ ᱢᱟᱱᱮ ᱫᱚᱢᱮ ᱫᱚ ᱵᱟᱝ ᱧᱟᱢᱚᱜ ᱜᱮᱭᱟ ᱟᱨᱠᱤ᱾
ᱦᱮᱸ ᱵᱩᱡᱽ ᱫᱟᱲᱮᱭ-ᱟᱜ ᱠᱟᱱᱤᱧ ᱛᱟᱦᱚᱞᱮᱼᱼ ᱟᱫᱚ ᱛᱮᱨᱤᱞ ᱵᱤᱞᱤ ᱠᱚᱫᱚ ᱡᱚᱢ ᱵᱟᱲᱟ ᱦᱩᱭ ᱠᱟᱱ ᱜᱮᱭᱟ ᱥᱮ ᱵᱟᱝ?
ᱦᱮᱸ ᱛᱤᱨᱤᱞ ᱫᱚ ᱡᱚᱢ ᱫᱚ ᱡᱚᱢ ᱵᱟᱲᱟ ᱦᱩᱭ ᱟᱠᱟᱱᱟ ᱱᱚᱛᱮ ᱦᱚᱸ ᱢᱤᱫᱴᱮᱱ ᱵᱟᱨᱭᱟ ᱜᱟᱱ ᱫᱟᱨᱮ ᱢᱮᱱᱟᱜ-ᱟ ᱫᱚᱢᱮ ᱫᱚ ᱵᱟᱝ᱾ ᱟᱨ ᱵᱟᱡᱟᱨ ᱠᱚᱨᱮ ᱠᱚ ᱟᱠᱷᱨᱤᱧ ᱜᱮᱭᱟ ᱛᱚ ᱠᱤᱨᱤᱧ ᱵᱟᱲᱟ ᱠᱟᱛᱮᱫ ᱡᱚᱢ ᱦᱩᱭ ᱟᱠᱟᱱᱟ, ᱟᱯᱮ ᱥᱮᱫ ᱫᱚ ᱫᱟᱨᱮᱼᱼ ᱠᱚ ᱫᱚᱢᱮ ᱢᱮᱱᱟᱜ ᱟᱭᱟ ᱦᱳᱭ ᱛᱚ᱾
ᱦᱮᱸ ᱟᱞᱮ ᱥᱮᱫ ᱫᱚ ᱛᱤᱨᱤᱞ ᱫᱟᱨᱮ ᱠᱚᱫᱚ ᱫᱚᱢᱮ ᱜᱮ ᱢᱮᱱᱟᱜ-ᱟ᱾ ᱟᱸ ᱢᱟᱜ ᱜᱤᱰᱤ ᱠᱟᱜ ᱠᱟᱱᱟ ᱠᱚ ᱛᱤᱨᱤᱞ ᱫᱟᱨᱮ ᱠᱚᱦᱚᱸ ᱚᱱᱮ ᱯᱟᱨᱠᱚᱢ ᱠᱚᱠᱚ ᱵᱮᱱᱟᱣ ᱮᱫᱟ ᱛᱚ᱾ ᱟᱫᱚ ᱠᱚᱢ ᱤᱫᱤᱜ ᱠᱟᱱᱟ ᱛᱤᱨᱤᱞ ᱫᱟᱨᱮ ᱫᱚ ᱡᱟᱦᱟᱸ ᱢᱟᱨᱮ ᱜᱮᱭᱟ ᱚᱱᱟ ᱠᱚᱫᱚ ᱵᱟᱠᱚ ᱢᱟᱜ ᱫᱟ᱾ ᱟᱨᱻ ᱢᱩᱸᱰᱨᱩ ᱵᱤᱞᱤ ᱠᱚᱫᱚ ᱧᱮᱞ ᱠᱟᱫᱟ ᱵᱮᱱ ᱥᱮ ᱵᱟᱝ?
ᱢᱩᱱᱰᱨᱳ ᱵᱤᱞᱤ ᱟᱸᱡᱚᱢ ᱫᱩᱧ ᱟᱸᱡᱚᱢ ᱟᱠᱟᱫᱟ ᱡᱚᱢ ᱦᱚᱸ ᱡᱚᱢ ᱵᱟᱲᱟ ᱫᱚ ᱦᱩᱭ ᱟᱠᱟᱱ ᱜᱮᱭᱟ ᱟᱨᱠᱤ᱾ ᱚᱝᱱᱠᱟ ᱜᱮ ᱠᱤᱨᱤᱧ ᱠᱟᱛᱮᱫ ᱜᱮ ᱢᱟᱱᱮ ᱚᱱᱟ ᱠᱚ ᱫᱟᱨᱮ ᱫᱚ ᱟᱞᱮ ᱥᱮᱫ ᱫᱚ ᱵᱟᱹᱱᱩᱜ-ᱟ ᱛᱚ᱾
ᱦᱮᱸ-ᱦᱮᱸ-ᱦᱮᱸ ᱚᱱᱮ ᱚᱱᱛᱮ ᱫᱚ ᱚᱱᱮ ᱤᱭᱟᱹ ᱱᱚᱣᱟ ᱵᱤᱨ ᱫᱤᱥᱚᱢ ᱨᱮᱭᱟᱜ ᱫᱟᱨᱮ ᱠᱚ ᱫᱚ ᱵᱟᱹᱱᱩᱜ ᱜᱮᱭᱟ ᱢᱮᱱᱟᱜ ᱨᱮ ᱦᱚᱸ ᱟᱹᱰᱤ ᱠᱚᱢ ᱜᱮᱭᱟ᱾
ᱦᱳᱭ᱾
ᱟᱨ ᱢᱟᱱᱮ ᱤᱭᱟᱹ ᱥᱟᱨᱡᱚᱢ ᱫᱟᱨᱮ ᱠᱩ ᱢᱮᱱᱟᱜ ᱟᱥᱮ ᱵᱟᱝ?
ᱦᱮᱸ ᱥᱟᱨᱡᱚᱢ ᱫᱟᱨᱮ ᱫᱚ ᱢᱮᱱᱟᱜ ᱫᱚ ᱢᱮᱱᱟᱜᱼᱟ ᱟᱨᱠᱤ ᱫᱚᱢᱮ ᱫᱚ ᱵᱟᱝ ᱟᱨᱠᱤ ᱢᱟᱱᱮ ᱢᱤᱫ ᱴᱮᱱ ᱵᱟᱨᱭᱟ ᱜᱟᱱ᱾ ᱫᱚᱢ ᱢᱮᱱᱟᱜ ᱜᱮᱭᱟ᱾
ᱦ ᱛᱟᱦᱚᱞᱮ ᱥᱟᱨᱡᱚᱢ ᱢᱟ ᱥᱟᱠᱟᱢ ᱠᱚᱢᱟ ᱦᱮᱡ ᱠᱟᱛᱮ ᱯᱮ ᱟᱠᱷᱨᱤᱧ ᱜᱮᱭᱟ ᱥᱮ ᱵᱟᱝ?
ᱵᱟᱝᱟ ᱢᱟᱱᱮ ᱟᱹᱠᱷᱨᱤᱧ ᱦᱟᱹᱵᱤᱡ ᱫᱚ ᱵᱟᱹᱱᱩᱜᱼᱟ ᱢᱟᱱᱮ ᱮᱢᱱᱤ ᱯᱤᱴᱷᱟᱹ ᱵᱟᱲᱟ ᱠᱚ ᱞᱟᱹᱜᱤᱫ ᱫᱚ ᱟᱨᱠᱤ ᱢᱮᱱᱟᱜ ᱜᱮᱭᱟ᱾
ᱦᱮᱸ ᱦᱮᱸ ᱚᱲᱟᱜ ᱠᱚᱨᱮ ᱫᱚ
ᱦᱚᱭ ᱡᱚᱢ ᱵᱟᱲᱟ ᱟᱨᱠᱤ ᱯᱤᱴᱷᱟᱹ ᱵᱟᱲᱟ ᱜᱟᱱᱚᱜ ᱜᱮᱭᱟ ᱟᱨᱼᱼ ᱫᱚᱢᱮ ᱫᱚ ᱟᱨᱠᱤ ᱵᱟᱹᱱᱩᱜᱼᱟ ᱟᱨᱠᱤ ᱟᱹᱠᱷᱨᱤᱧ ᱦᱟᱹᱵᱤᱡ ᱫᱚ᱾
ᱚᱻ ᱟᱨ ᱯᱟᱛᱲᱟ ᱠᱚᱦᱚᱸ ᱠᱚ ᱟᱹᱠᱷᱨᱤᱧ ᱜᱮᱭᱟ ᱵᱟᱝ ᱟᱯᱮ ᱥᱮᱫ ᱫᱚ ᱚᱱᱮ ᱵᱟᱡᱟᱨ ᱠᱚᱨᱮ ᱫᱚ?
ᱦᱮᱸ ᱵᱟᱡᱟᱨ ᱠᱚᱨᱮ ᱟᱹᱠᱷᱨᱤᱧ ᱜᱮᱭᱟ ᱠᱚ ᱯᱟᱛᱲᱟ ᱤᱭᱟᱹ ᱠᱚᱨᱮ ᱯᱚᱨᱚᱵᱽ ᱠᱚᱨᱮ᱾
ᱚᱠᱟ ᱞᱮᱠᱟ ᱫᱟᱢ ᱚᱱᱛᱮ ᱫᱚ ᱯᱟᱛᱲᱟ ᱨᱮᱭᱟᱜ ᱫᱚ?
ᱚᱱᱛᱮ ᱫᱚ ᱢᱟᱱᱮᱼᱼ ᱠᱤᱨᱤᱧ ᱛᱚ ᱵᱟᱝ ᱦᱩᱭ ᱟᱠᱟᱱᱟ ᱱᱤᱡᱮ ᱫᱚ ᱚᱲᱟᱜ ᱦᱚᱲ ᱜᱮᱠᱚ ᱠᱤᱨᱤᱧ ᱟᱹᱜᱩᱭ ᱜᱮᱭᱟ ᱟᱫᱚ ᱫᱟᱢᱼᱼ ᱠᱚᱫᱚ ᱵᱟᱝ ᱵᱟᱲᱟᱭ ᱵᱟᱹᱱᱩᱜᱼᱟ
ᱚᱸ ᱟᱞᱮ ᱥᱮᱫ ᱫᱚ ᱪᱮᱫ ᱤᱧ ᱞᱟᱹᱭᱟ ᱟᱞᱮ ᱠᱚᱢ ᱛᱮ ᱮᱫᱟᱜ ᱥᱮ ᱫᱚᱢᱮ ᱧᱟᱢᱚᱜ ᱜᱮᱭᱟ ᱥᱮ ᱟᱞᱮ ᱥᱮᱫ ᱫᱚ ᱯᱟᱛᱲᱟ ᱫᱚ᱾ ᱥᱟᱠᱟᱢ ᱛᱮᱫ ᱦᱚᱸ ᱧᱟᱢᱚᱜ ᱜᱮᱭᱟ ᱚᱱᱟᱛᱮ ᱟᱹᱰᱤ ᱠᱚᱢ ᱜᱮ
ᱟᱯᱮ ᱥᱮᱫ ᱠᱷᱚᱱᱟᱜ ᱜᱮᱛᱚ ᱯᱟᱛᱲᱟ ᱯᱟᱹᱴᱤ ᱠᱟᱛᱮᱫ ᱠᱚ ᱟᱹᱜᱩᱭᱟ ᱟᱨᱠᱚ ᱟᱹᱠᱷᱨᱤᱧᱟ᱾
ᱦᱮᱸ ᱦᱮᱸ ᱟᱫᱚᱼᱼ ᱟᱞᱮ ᱥᱮᱫ ᱫᱚ ᱟᱹᱛᱩ ᱟᱹᱛᱩ ᱢᱤᱫᱴᱟᱝ ᱦᱚᱲᱮ ᱦᱤᱡᱩᱜ ᱜᱮᱭᱟ ᱩᱱᱤᱜᱮᱼᱼ ᱤᱫᱤ ᱜᱮᱭᱟᱭ ᱟᱫᱚ ᱚᱲᱟᱜ ᱠᱷᱚᱱ ᱜᱮ ᱯᱟᱛᱲᱟ ᱫᱚ ᱟᱫᱚ ᱩᱱᱟᱹᱜ ᱫᱟᱢ ᱫᱚ ᱵᱟᱝ ᱧᱟᱢᱚᱜ ᱜᱮᱭᱟ ᱠᱚᱢ ᱧᱚᱜᱼᱼ ᱤᱭᱟ ᱟᱹᱠᱷᱨᱤᱧ ᱜᱮᱭᱟ ᱵᱟᱨᱜᱮᱞ ᱴᱟᱠᱟ ᱨᱮ ᱢᱤᱫᱥᱟᱭ ᱜᱚᱴᱟᱝ ᱯᱟᱛᱲᱟ᱾
ᱚᱸᱻ
ᱦᱚᱭ᱾ ᱛᱟᱦᱚᱞᱮ ᱥᱟᱦᱟᱱ ᱠᱚᱫᱚ ᱛᱟᱦᱚᱞᱮ ᱪᱮᱫ ᱯᱮ ᱪᱤᱠᱟᱹᱭ ᱜᱮᱭᱟ ᱟᱯᱮ ᱫᱚ ᱥᱟᱦᱟᱱ ᱠᱚᱫᱚ ᱯᱮ ᱧᱟᱢ ᱜᱮᱭᱟ ᱥᱮ ᱜᱮᱥᱼᱼ ᱠᱚᱨᱮ ᱯᱮ ᱥᱤᱱ ᱜᱮᱭᱟ?
ᱦᱮᱸ ᱜᱮᱥ ᱨᱮᱦᱚᱸ ᱞᱮ ᱤᱥᱤᱱ ᱜᱮᱭᱟ ᱟᱨ ᱥᱟᱦᱟᱱ ᱨᱮᱦᱚᱸ ᱠᱷᱤᱡᱩᱨ ᱫᱟᱨᱮ ᱠᱚ ᱢᱮᱱᱟᱜ-ᱟ ᱠᱟᱥᱯᱟᱱᱤ ᱫᱟᱨᱮᱼᱼ ᱠᱚ ᱚᱱᱟ ᱠᱚᱜᱮ ᱞᱮ ᱤᱭᱟᱹᱭ ᱜᱮᱭᱟ ᱚᱱᱟ ᱠᱚᱛᱮ ᱜᱮᱞᱮ ᱤᱥᱤᱱ ᱵᱟᱲᱟᱭ ᱜᱮᱭᱟ᱾
ᱚᱸᱻ᱾ ᱪᱮᱫ ᱮᱢ ᱞᱟᱭᱟ ᱟᱞᱮᱥᱮᱫ ᱫᱚ ᱵᱤᱨ ᱜᱮᱭᱟ ᱠᱷᱟᱱ ᱠᱚ ᱢᱟᱜ ᱵᱤᱨ ᱨᱮᱛᱚ ᱟᱫᱚ ᱫᱟᱨᱮ ᱠᱚᱦᱚᱸ ᱟᱫᱚᱼᱼ ᱟᱫᱚ ᱵᱟᱝ ᱧᱮᱞᱚᱜ ᱠᱟᱱᱟ ᱫᱤᱱ ᱫᱤᱱ ᱛᱮᱠᱚ ᱢᱟᱜ ᱪᱟᱵᱟ ᱤᱫᱤᱭᱮᱫᱟ ᱵᱤᱨ᱾
ᱦᱮᱸ ᱛᱚ ᱚᱱᱠᱟ ᱜᱮ ᱟᱨᱠᱤ ᱢᱟᱜ ᱮᱫᱟᱠᱚ ᱥᱮ ᱚᱱᱟ ᱠᱷᱟᱹᱛᱤᱨ ᱥᱟᱦᱟᱱ ᱠᱚᱨᱮᱱᱟᱜ ᱦᱚᱸ ᱚᱵᱷᱟᱵᱽ᱾ ᱦᱩᱸ ᱯᱟᱲᱟᱣ ᱜᱚᱫᱚᱜ ᱠᱟᱱᱟ᱾
ᱦᱮᱸ ᱛᱟᱦᱚᱞᱮ ᱢᱟ ᱞᱟᱹᱭᱢᱥ ᱛᱟᱦᱚᱞᱮ ᱟᱨᱦᱚᱸ ᱱᱚᱝᱠᱟ ᱜᱮ ᱪᱮᱫ ᱪᱮᱫ ᱚᱥᱩᱵᱤᱫᱟ ᱦᱩᱭᱩᱜ ᱛᱟᱵᱚᱱᱟ ᱱᱚᱝᱠᱟ ᱵᱤᱨ᱾ ᱠᱚ ᱢᱟᱜ ᱞᱮᱠᱷᱟᱱᱼᱼ
ᱢᱟᱱᱮ ᱪᱮᱫ ᱮᱢ ᱞᱟᱹᱭ ᱠᱮᱫᱟ ᱵᱟᱹᱧ ᱵᱩᱡ ᱫᱟᱲᱮᱭᱟᱫᱟ ᱟᱨ ᱢᱤᱫ ᱫᱷᱟᱣ ᱞᱟᱹᱭ ᱢᱮᱥᱮ?
ᱞᱟᱹᱭᱫᱟᱹᱧ ᱱᱚᱜ-ᱚᱭ ᱵᱤᱨ ᱠᱚᱠᱚ ᱢᱟᱜ ᱮᱫ ᱫᱚ ᱟᱫᱚ ᱪᱮᱫ ᱠᱚ ᱚᱥᱩᱵᱤᱫᱟ ᱦᱩᱭᱩᱜ ᱠᱟᱱ ᱛᱟᱼᱼ ᱚᱱᱟ ᱵᱚ ᱢᱟᱹᱱᱢᱤ ᱚᱱᱟ ᱠᱟᱴᱤᱡ ᱞᱟᱹᱭ ᱢᱮᱥᱮ ᱢᱟ?
ᱚ ᱚᱱᱟ ᱠᱚ ᱵᱟᱝ ᱪᱮᱫ ᱠᱚ ᱞᱟᱹᱭᱟ? ᱱᱚᱜ-ᱚᱭ ᱛᱟᱨᱯᱚᱨ ᱤᱭᱟᱹ ᱪᱮᱫ ᱠᱚ ᱞᱟᱹᱭᱟ? ᱥᱤᱛᱩᱝ ᱦᱚᱸ ᱫᱚᱢᱮ ᱥᱤᱛᱩᱝ ᱯᱟᱲᱟᱜ ᱠᱟᱱᱟ ᱱᱚᱣᱟ ᱠᱚ ᱫᱟᱨᱮ ᱠᱚᱠᱚ ᱢᱟᱜ ᱛᱮ ᱦᱚᱭ ᱦᱚᱸ ᱵᱟᱭ ᱦᱚᱭᱼᱼ ᱮᱫᱟ ᱜᱚᱨᱚᱢ ᱫᱚᱢᱮ ᱯᱟᱲᱟᱜ ᱠᱟᱱᱟ᱾
ᱦᱮᱸ ᱟᱹᱰᱤ ᱢᱚᱡᱽ ᱠᱟᱛᱷᱟ᱾ ᱥᱟᱶᱛᱮ ᱟᱨᱦᱚᱸ ᱱᱚᱜᱼᱚᱭ ᱧᱮᱞᱚᱜᱚᱜ ᱠᱟᱱᱟ ᱫᱟᱜ ᱫᱚ ᱥᱩᱢᱚᱭ ᱨᱮᱫᱚ ᱵᱟᱭ ᱫᱟᱜ ᱫᱟ ᱯᱷᱟᱞ ᱵᱚᱸᱜᱟ ᱫᱤᱱ ᱦᱚᱸ ᱦᱚᱭ ᱥᱮ ᱟᱨᱦᱚᱸ ᱟᱵᱚᱣᱟᱜᱼᱼ ᱟᱵᱚᱣᱟᱜ ᱮ ᱥᱩᱫᱷᱩ ᱫᱚ ᱵᱟᱝ ᱟᱨᱦᱚᱸ ᱟᱵᱚ ᱡᱟᱦᱟᱸᱭ ᱵᱤᱨ ᱨᱮ ᱛᱟᱦᱮᱱ ᱫᱚ ᱡᱤᱵᱽ-ᱡᱤᱭᱟᱹᱞᱤ ᱠᱚ ᱩᱱᱠᱩ ᱠᱚᱣᱟᱜ ᱛᱟᱦᱮᱱ ᱴᱷᱟᱶ ᱠᱚᱫᱚ ᱤᱭᱟᱹ ᱪᱟᱵᱟᱜ ᱠᱟᱱᱟ ᱟᱫ ᱪᱟᱵᱟᱜ ᱠᱟᱱᱟ ᱚᱱᱟᱛᱮ ᱩᱱᱠᱩ ᱡᱤᱭᱟᱹᱞᱤ ᱠᱚᱦᱚᱸ ᱠᱚ ᱟᱫ ᱪᱟᱵᱟᱜ ᱠᱟᱱᱟ᱾ ᱵᱟᱝᱠᱚ ᱧᱮᱞᱚᱜ ᱠᱟᱱᱟ ᱩᱱᱟᱹᱜ ᱡᱤᱭᱟᱹᱞᱤ ᱚᱸᱰᱮ ᱫᱚ᱾
ᱦᱮᱸ ᱢᱟᱜ ᱮᱫᱟᱠᱚ ᱥᱮ ᱡᱚᱛᱚ ᱚᱱᱟᱛᱮ ᱜᱮ ᱟᱨᱠᱤ ᱚᱵᱷᱟᱵᱽ ᱠᱚ ᱯᱟᱲᱟᱣ ᱜᱚᱫᱚᱜ ᱠᱟᱱᱟ᱾
ᱦᱮᱸ ᱟᱨᱦᱚᱸ ᱟᱯᱮ ᱥᱮᱫ ᱫᱚ ᱦᱟᱹᱛᱤ ᱠᱚ ᱠᱚ ᱪᱟᱞᱟᱜ ᱜᱮᱭᱟ ᱥᱮ ᱵᱟᱝ?
ᱦᱟᱛᱤ ᱦᱮᱸ ᱦᱤᱡᱩᱜ ᱜᱮᱭᱟ ᱠᱚ᱾
ᱦᱚᱸ᱾ ᱟᱨ ᱦᱟᱹᱛᱤ ᱫᱚ ᱛᱟᱦᱚᱞᱮ ᱢᱚᱬᱮ ᱠᱟᱴᱟ ᱫᱚ ᱪᱮᱫ ᱞᱟᱹᱜᱤᱫ ᱠᱚ ᱢᱮᱛᱟᱣ ᱜᱮᱭᱟ ᱢᱚᱬᱮ ᱜᱚᱴᱟᱝ ᱠᱟᱴᱟ ᱢᱮᱱᱟᱜ ᱛᱟᱠᱚᱣᱟ ᱧᱮᱞ ᱠᱟᱜ ᱠᱚᱜᱮᱭᱟᱢ?
ᱵᱟᱝ ᱢᱚᱬᱮ ᱠᱟᱴᱟ ᱫᱚ ᱢᱟᱱᱮ ᱢᱚᱬᱮ ᱜᱚᱴᱮᱱ ᱫᱚ ᱠᱟᱴᱟ ᱫᱚ ᱵᱟᱹᱱᱩᱜ ᱛᱟᱠᱚᱣᱟ ᱟᱫᱚ ᱚᱱᱮ ᱥᱩᱲ ᱢᱮᱱᱟᱜ ᱛᱟᱠᱚᱣᱟ ᱛᱚ ᱚᱱᱟᱜᱮ ᱟᱨᱠᱤ ᱡᱟᱹᱱᱤᱡ ᱠᱚ ᱥᱟᱵ ᱛᱟᱠᱚᱣᱟ ᱡᱟᱹᱱᱤᱡ᱾
ᱦᱮᱸ ᱠᱷᱟᱱ ᱰᱟᱭᱨᱮᱴ ᱫᱚ ᱦᱟᱹᱛᱤ ᱫᱚ ᱦᱟᱜᱠᱷᱟᱱ ᱵᱟᱠᱚ ᱞᱟᱹᱭ ᱜᱮᱭᱟ ᱟᱫᱚ ᱠᱚ ᱞᱟᱹᱭ ᱜᱮᱭᱟ ᱚᱱᱟᱜᱮ ᱦᱮᱸ ᱦᱟᱹᱛᱤ ᱫᱚ ᱵᱟᱝ ᱢᱚᱬᱮ ᱜᱚᱴᱟ᱾
ᱦᱳᱭ ᱦᱮᱸ᱾
ᱚᱱᱮ ᱛᱚ ᱚᱱᱮ ᱚᱱᱠᱟᱜᱮ ᱟᱫᱚ ᱵᱤᱨ ᱠᱚᱨᱮ ᱫᱟᱨᱮ ᱠᱚ ᱢᱟᱜ ᱜᱤᱲᱤ ᱠᱟᱛᱟ ᱠᱚ ᱠᱟᱱᱟ ᱛᱚ ᱟᱫᱚ ᱪᱮᱫ ᱠᱚ ᱡᱚᱢᱟ ᱩᱱᱠᱩ ᱦᱚᱸ ᱚᱱᱟ ᱛᱮ ᱟᱫᱚ ᱟᱵᱚ ᱟᱹᱛᱩ ᱥᱮᱫ ᱠᱚ ᱠᱚ ᱦᱤᱡᱩᱜ ᱠᱟᱱᱟ᱾
ᱦᱮᱸ᱾
ᱨᱚᱲ ᱠᱚ ᱟᱸᱡᱚᱢᱚᱜ ᱠᱟᱱᱟ ᱥᱮ ᱵᱟᱝ ᱛᱟᱦᱞᱮ ᱵᱮᱥ ᱪᱮᱨᱦᱟ᱾
ᱦᱮᱸ ᱨᱚᱲ ᱫᱚ ᱟᱸᱡᱚᱢ ᱫᱚ ᱟᱸᱡᱚᱢᱚᱜ ᱠᱟᱱᱟ ᱠᱟᱹᱴᱤᱡ ᱠᱟᱹᱴᱤᱡ ᱦᱟᱞᱠᱟ ᱢᱟᱱᱮ ᱜᱮᱫᱚᱜ ᱠᱟᱱᱟ᱾
ᱚᱻ ᱟᱪᱪᱷᱟ ᱦᱟᱜ-ᱚᱭ ᱡᱮᱢᱚᱱ ᱟᱨᱦᱚᱸ ᱮ ᱠᱟᱱᱴᱷᱟᱲ ᱤᱭᱟᱹ ᱥᱚ ᱛᱮᱦᱚᱸ ᱫᱚᱢᱮ ᱠᱚ ᱦᱤᱡᱩᱜ ᱜᱮᱭᱟ ᱛᱚ ᱦᱟᱹᱛᱤ ᱠᱚᱫᱚ ᱟᱯᱮ ᱥᱮᱫ ᱫᱚ ᱠᱟᱱᱴᱷᱟᱲ ᱫᱟᱨᱮ ᱠᱚ ᱢᱮᱱᱟᱜ ᱜᱮᱭᱟ ᱥᱮ ᱵᱟᱝ?
ᱦᱮ ᱠᱟᱱᱴᱷᱟᱲ ᱫᱟᱨᱮ ᱢᱮᱱᱟᱜ ᱫᱚ ᱢᱮᱱᱟᱜ-ᱟ ᱢᱟᱱᱮ ᱡᱚᱢ ᱵᱟᱲᱟ ᱞᱮᱠᱟ ᱫᱚ ᱢᱮᱱᱟᱜ ᱜᱮᱭᱟ ᱦᱚᱜ-ᱚᱭ ᱟᱢᱵᱟ ᱵᱚᱛᱤ ᱡᱮᱢᱚᱱ ᱯᱟᱨᱚᱢᱮᱱᱟ ᱡᱚᱢ ᱵᱟᱲᱟ ᱦᱩᱭᱮᱱ ᱜᱮᱭᱟ᱾
ᱚ ᱛᱟᱦᱚᱞᱮ ᱯᱤᱴᱷᱟᱹ ᱠᱚᱫᱚ ᱛᱤᱱᱟᱹᱜ ᱜᱟᱱ ᱯᱤᱴᱷᱟᱹ ᱦᱩᱭ ᱞᱮᱱᱟ ᱟᱢᱵᱟᱵᱚᱛᱤ ᱨᱮ᱾
ᱟᱢᱵᱟᱵᱚᱛᱤ ᱨᱮ ᱯᱤᱴᱷᱟᱹ ᱫᱚ ᱚᱲᱟᱜ ᱦᱚᱲᱫᱚ ᱠᱚᱢ ᱜᱮᱭᱟᱞᱮ ᱛᱚᱫᱚ ᱯᱤᱴᱷᱟᱹ ᱫᱚ ᱢᱟᱱᱮ ᱵᱟᱨᱭᱟ ᱠᱟᱛᱮ ᱟᱨᱠᱤ ᱦᱚᱲᱚ ᱦᱚᱲᱚ᱾
ᱚᱻ ᱚᱱᱟᱜᱮ ᱰᱷᱮᱨ ᱜᱮᱭᱟ ᱚᱱᱟ ᱦᱚᱸ ᱵᱟᱨ ᱯᱟᱛᱲᱟ ᱢᱟᱱᱮ ᱠᱚᱢ ᱫᱚ ᱵᱟᱝ ᱠᱟᱱᱟ᱾
ᱦᱮᱸ᱾
ᱦᱮ ᱛᱚ ᱛᱟᱦᱚᱞᱮ ᱢᱟ ᱛᱟᱦᱚᱞᱮ ᱟᱞᱟᱝᱟᱜ ᱥᱚᱢᱚᱭ ᱫᱚ ᱱᱚᱜᱚᱭ ᱪᱟᱵᱟ ᱦᱮᱡ ᱟᱠᱟᱱᱟ ᱛᱟᱦᱞᱮ ᱞᱮᱠᱟ ᱫᱚ ᱥᱟ ᱥᱟ. ᱜᱩᱱ ᱧᱤᱫᱟ. ᱛᱟᱦᱞᱮ᱾
ᱦᱮᱸ ᱥᱩᱢᱟᱹᱭ ᱫᱚ ᱪᱟᱵᱟ ᱦᱮᱡ ᱫᱚ ᱪᱟᱵᱟ ᱦᱮᱡ ᱜᱚᱫ ᱱᱟ᱾
ᱦᱮᱸ ᱢᱟ ᱛᱟᱦᱞᱮ ᱥᱟᱹᱜᱩᱱ ᱧᱤᱫᱟᱹ ᱦᱮᱸ᱾
ᱦᱮᱸ ᱢᱟ᱾